ᱦᱮᱞᱳ᱾
ᱦᱳᱭ ᱦᱮᱞᱳ᱾
ᱦᱮᱸ ᱜᱚᱝᱠᱮ ᱟᱸᱡᱚᱢᱚᱜ ᱠᱟᱱᱟ ᱨᱚᱲ ᱠᱚ?
ᱦᱳᱭ ᱜᱚᱢᱠᱮ ᱟᱸᱡᱚᱢᱚᱜ ᱠᱟᱱᱟ, ᱟᱫᱚ ᱟᱹᱞᱤᱧᱟᱜ ᱨᱚᱲ ᱜᱮ ᱟᱸᱡᱚᱢᱚᱜ ᱠᱟᱱᱟ ᱥᱮ ᱵᱟᱝᱟ?
ᱦᱳᱭ ᱟᱸᱡᱚᱢᱚᱜ ᱠᱟᱱᱟ᱾
ᱦᱩᱸ ᱟᱪᱪᱷᱟ ᱟᱪᱪᱷᱟ ᱟᱪᱪᱷᱟ᱾ ᱟᱪᱪᱷᱟ ᱛᱦᱟᱞᱮ ᱪᱮᱫ ᱠᱚᱢ ᱪᱤᱠᱟᱹ ᱵᱟᱲᱟᱭᱟ?
ᱟᱫᱚ ᱱᱤᱭᱟᱹ ᱜᱷᱟᱹᱲᱤᱡ ᱢᱟ ᱱᱚᱝᱠᱟ ᱪᱟᱥ ᱫᱤᱱ ᱥᱮᱴᱮᱨ ᱟᱠᱟᱱᱟ, ᱛᱚ ᱱᱚᱝᱠᱟᱼᱼ ᱩᱸ ᱵᱟᱹᱫᱽ ᱵᱟᱹᱭᱦᱟᱹᱲ ᱥᱮᱱ ᱜᱮ ᱱᱤᱛᱚᱜ ᱚᱱᱠᱟ ᱢᱟᱴᱷ ᱥᱮᱱ ᱜᱮ ᱦᱮᱡ ᱦᱩᱭ ᱟᱠᱟᱱᱟ ᱟᱨᱠᱤ᱾ ᱦᱮᱞᱳ, ᱟᱢᱜᱮ ᱪᱤᱞ ᱠᱚᱢ ᱪᱤᱠᱟᱹ ᱵᱟᱲᱟᱭᱮᱫᱟ?
ᱜᱚᱢᱠᱮ ᱱᱤᱛ ᱞᱮᱠᱟ ᱛᱮᱫᱚ ᱦᱟᱸᱜ ᱤᱧᱦᱚᱸ ᱱᱚᱝᱠᱟ ᱮᱸ ᱠᱷᱮᱛ ᱥᱮᱫ ᱜᱤᱧ ᱦᱮᱡ ᱟᱠᱟᱱᱟ ᱧᱮᱞ ᱵᱟᱲᱟᱭ ᱫᱟᱹᱧ, ᱥᱤ ᱫᱟᱠᱚ ᱚᱱᱟ ᱠᱚᱜᱮᱧ ᱧᱮᱞ ᱵᱟᱲᱟ ᱮᱫᱟ, ᱟᱫᱚ ᱜᱚᱢᱠᱮ ᱱᱟᱯᱟᱭ ᱜᱮᱛᱚ?
ᱦᱳᱭ ᱱᱟᱯᱟᱭ ᱜᱮ, ᱟᱢᱜᱮ ᱚᱠᱟᱞᱮᱠᱟ
ᱦᱳᱭ ᱜᱚᱢᱠᱮ ᱤᱧᱦᱚᱸ ᱵᱮᱥ ᱫᱷᱟᱨᱟ ᱜᱮ ᱢᱤᱱᱟᱹᱧ ᱠᱟᱹᱫᱤᱧᱟ᱾ ᱟᱫᱚ ᱜᱚᱢᱠᱮ ᱚᱲᱟᱜ ᱠᱚᱨᱮ ᱡᱚᱛᱚ ᱦᱚᱲ ᱜᱮ ᱵᱮᱥ ᱜᱮᱛᱚ?
ᱦᱳᱭ ᱱᱤᱭᱟᱹ ᱜᱷᱟᱹᱲᱤᱡ ᱫᱚ ᱦᱟᱸᱜ ᱡᱚᱛᱚ ᱜᱮ ᱵᱮᱥ ᱜᱮ᱾ ᱟᱯᱮ ᱨᱮᱱ ᱜᱮ ᱚᱲᱟᱜ ᱠᱚᱨᱮ ᱚᱠᱟ ᱞᱮᱠᱟ
ᱦᱳᱭ ᱜᱚᱝᱠᱮ ᱱᱤᱛ ᱞᱮᱠᱟ ᱛᱮᱫᱚ ᱦᱟᱸᱜ ᱡᱚᱛᱚ ᱦᱚᱲᱜᱮ ᱵᱮᱥ ᱜᱮ ᱢᱮᱱᱟᱜ ᱠᱟᱜ ᱞᱮᱭᱟ ᱟᱫᱚ ᱜᱚᱝᱠᱮ ᱟᱯᱮ ᱥᱮᱱ ᱫᱚ ᱚᱝᱠᱟ ᱫᱟᱜ ᱡᱟᱹᱲᱤ ᱠᱚᱫᱚ ᱚᱠᱟ ᱞᱮᱠᱟ
ᱫᱟᱜ ᱡᱟᱹᱲᱤ ᱠᱚᱫᱚ
ᱱᱚᱣᱟ ᱟᱹᱰᱤ ᱢᱟᱱᱮ ᱫᱤᱨᱤ ᱠᱟᱛᱮᱫ ᱫᱟᱜ ᱡᱟᱹᱲᱤ ᱠᱚᱫᱚᱭ ᱫᱟᱜᱮᱜ ᱨᱮᱦᱚᱸ ᱱᱚᱣᱟ ᱪᱟᱥ ᱫᱤᱱ ᱟᱥᱟᱲ ᱵᱚᱸᱜᱟ ᱵᱟᱭ ᱫᱟᱜ ᱠᱟᱜ ᱨᱮᱦᱚᱸ ᱱᱚᱜᱼᱚᱭ ᱛᱤᱦᱤᱧ ᱜᱟᱯᱟ ᱜᱟᱯᱟ ᱫᱚ ᱟᱹᱰᱤ ᱡᱳᱨ ᱜᱮ ᱫᱟᱜ ᱟᱞᱮ ᱠᱟᱱᱟ ᱟᱨᱠᱤ
ᱡᱟᱹᱯᱩᱫ ᱡᱟᱹᱲᱤ ᱮᱫᱟᱭ ᱟᱯᱮ ᱥᱮᱫ ᱜᱮ ᱚᱠᱟ ᱞᱮᱠᱟ ᱫᱟᱜ ᱡᱟᱹᱲᱤ ᱠᱚ
ᱦᱳᱭ ᱦᱳᱭ ᱟᱞᱮ ᱥᱮᱱ ᱦᱚᱸ ᱤᱱᱠᱟᱹ ᱜᱮ ᱟᱥᱟᱲ ᱵᱚᱸᱜᱟ ᱢᱟ ᱚᱱᱠᱟ ᱞᱮᱠᱟ ᱵᱟᱭ ᱫᱟᱜ ᱡᱟᱹᱲᱤ ᱟᱠᱟᱫᱟ ᱠᱷᱮᱛ ᱠᱚᱨᱮ ᱫᱟᱜ ᱠᱚᱦᱚᱸ ᱵᱟᱝ ᱞᱟᱜᱟᱣ ᱟᱠᱟᱱᱟ ᱛᱚ ᱱᱤᱛᱚᱜ ᱫᱚ ᱦᱟᱸᱜ ᱚᱱᱠᱟ ᱡᱟᱹᱥᱛᱤ ᱜᱮ ᱫᱟᱜ ᱡᱟᱹᱲᱤ ᱟᱞᱮ ᱠᱟᱱᱟ ᱠᱷᱮᱛ ᱠᱚᱨᱮ ᱫᱟᱜ ᱠᱚ ᱞᱟᱜᱟᱣ ᱟᱠᱟᱱ ᱛᱮ ᱥᱤ ᱥᱤ ᱠᱚᱨᱮ ᱮᱛᱚᱦᱚᱵ ᱟᱠᱟᱫᱟ ᱟᱪᱪᱷᱟ ᱟᱪᱪᱷᱟ ᱟᱪᱪᱷᱟ ᱟᱫᱚ ᱜᱚᱝᱠᱮ ᱢᱟ ᱟᱫᱚ ᱠᱟᱹᱴᱤᱡ ᱞᱟᱹᱭ ᱵᱮᱱ ᱥᱮ ᱚᱠᱟ ᱴᱟᱜ ᱥᱟᱛᱟᱢ ᱪᱮᱛᱟᱱ ᱞᱟᱝ ᱨᱚᱯᱚᱲ ᱞᱮᱱ ᱠᱷᱟᱱ ᱠᱟᱹᱴᱤᱡ ᱱᱟᱯᱟᱭᱚᱜᱼᱟ
ᱚ ᱥᱟᱛᱟᱢ ᱫᱚ ᱱᱤᱛᱚᱜ ᱫᱚ ᱚᱠᱟ ᱥᱟᱛᱟᱢ ᱵᱟᱨᱮ ᱛᱮ ᱨᱚᱯᱚᱲ ᱦᱩᱭᱩᱜᱼᱟ ᱟᱫᱚ ᱟᱢᱜᱮ ᱢᱟᱥᱮ ᱛᱟᱦᱞᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱞᱟᱝ ᱢᱮ ᱚᱠᱟ ᱴᱟᱜ ᱥᱟᱛᱟᱢ ᱛᱮᱞᱟᱝ ᱨᱚᱯᱚᱲ ᱞᱮᱱᱠᱟᱱ ᱟᱨᱠᱤ ᱟᱹᱰᱤ ᱱᱟᱯᱟᱭ ᱦᱩᱭᱩᱜᱼᱟ
ᱟᱪᱪᱷᱟ ᱟᱪᱪᱷᱟ ᱜᱚᱝᱠᱮ ᱛᱟᱦᱞᱮ ᱟᱹᱞᱤᱧ ᱢᱟ ᱞᱤᱧ ᱢᱚᱱᱮ ᱵᱟᱲᱟᱭ ᱮᱫᱟ ᱡᱮ ᱦᱚᱜᱼᱚᱭ ᱡᱮ ᱮᱠᱷᱚᱱ ᱱᱷᱟᱜ ᱟᱵᱚ ᱥᱮᱨᱣᱟ ᱨᱮᱱᱟᱜ ᱡᱟᱦᱟᱸ ᱥᱟᱯᱟᱵ ᱠᱚ ᱛᱟᱵᱚ ᱦᱮᱸᱥᱮ ᱮ‌ᱸᱻ ᱟᱨ ᱟᱢ ᱠᱤᱪᱩ ᱱᱚᱜᱼᱚᱭ ᱯᱚᱨᱚᱵᱽ ᱠᱚᱨᱮ ᱵᱚᱸᱜᱟ ᱵᱩᱨᱩ ᱠᱚ ᱡᱮ ᱚᱠᱟ ᱞᱮᱠᱟ ᱛᱤᱱᱟᱹᱜ ᱜᱟᱱ ᱪᱮᱫ ᱞᱮᱠᱟ ᱦᱩᱭᱩᱜ ᱠᱟᱱᱟ ᱯᱟᱹᱦᱤᱞ ᱞᱮᱠᱟ ᱥᱮ ᱮᱠᱷᱚᱱ ᱟᱢᱫᱟ ᱜᱟᱱ ᱜᱮ ᱟᱹᱨᱩ ᱯᱷᱮᱨᱟᱣ ᱟᱠᱟᱱᱟ ᱥᱮ ᱡᱟᱦᱟᱸ ᱠᱚ ᱡᱤᱱᱤᱥ ᱟᱫᱚᱜ ᱠᱟᱱᱟ ᱥᱮ ᱠᱟ ᱡᱟᱦᱟᱸ ᱠᱚ ᱴᱮᱠᱟᱣ ᱫᱟᱨᱟᱢ ᱞᱟᱹᱠᱛᱤ ᱠᱟᱱᱟ ᱚᱱᱟ ᱠᱚ ᱵᱟᱨᱮ ᱛᱮ ᱠᱟᱹᱴᱤᱡ ᱞᱟᱝ ᱨᱚᱯᱚᱲᱟ ᱞᱮᱱ ᱠᱷᱟᱡ ᱱᱟᱯᱟᱭᱚᱜᱼᱟ
ᱦᱳᱭ ᱦᱳᱭ ᱦᱳᱭ ᱚᱱᱟ ᱢᱟ ᱟᱹᱰᱤ ᱱᱟᱯᱟᱭ ᱠᱟᱛᱷᱟ ᱠᱟᱱ ᱜᱮᱭᱟ ᱟᱫᱚ ᱛᱟᱦᱞᱮ ᱢᱟ ᱛᱟᱦᱞᱮ ᱠᱩᱠᱞᱤ ᱠᱚ ᱞᱟᱹᱭ ᱛᱟᱞᱟᱝ ᱢᱮ ᱚᱠᱟ ᱞᱮᱠᱟ ᱠᱟᱛᱮᱫ ᱞᱟᱝ ᱮᱛᱚᱦᱚᱵ ᱮᱫᱟ
ᱟᱪᱪᱷᱟ ᱜᱚᱝᱠᱮ ᱛᱟᱦᱞᱮ ᱟᱫᱚ ᱧᱮᱞᱚᱜᱚᱜ ᱠᱟᱱᱟ ᱡᱮ ᱱᱟᱦᱟᱜ ᱚᱠᱛᱚ ᱨᱮ ᱛᱚ ᱟᱯᱮ ᱥᱮᱱ ᱫᱚ ᱦᱟᱸᱜ ᱚᱱᱠᱟ ᱞᱮᱠᱟ ᱛᱮ ᱡᱟᱸᱦᱟ ᱟᱵᱚ ᱥᱮᱨᱣᱟ ᱨᱮᱱᱟᱜ ᱵᱚᱸᱜᱟ ᱵᱩᱨᱩ ᱠᱟᱱ ᱛᱟᱵᱚᱱᱟ ᱛᱚ ᱚᱱᱟ ᱠᱚ ᱵᱚᱸᱜᱟ ᱵᱩᱨᱩ ᱠᱚᱫᱚ ᱛᱤᱱᱟᱹᱜ ᱜᱟᱱ ᱚᱠᱟ ᱞᱮᱠᱟ ᱦᱳᱭᱳᱜ ᱠᱟᱱᱟ?
ᱦᱳᱭ ᱟᱫᱚ ᱟᱞᱮ ᱥᱮᱫᱱ ᱢᱟᱛᱚ ᱦᱟᱸᱜ ᱟᱫᱚ ᱱᱚᱝᱠᱟ ᱞᱟᱹᱭ ᱞᱮᱠᱷᱟᱱ ᱫᱚ ᱤᱧ ᱫᱚ ᱦᱟᱸᱜ ᱩᱱᱟᱹᱜ ᱡᱟᱹᱥᱛᱤ ᱫᱚ ᱟᱹᱛᱩ ᱨᱮᱫᱚ ᱯᱟᱹᱦᱤᱞ ᱫᱚ ᱵᱟᱹᱧ ᱛᱟᱦᱮᱱ ᱛᱟᱦᱮᱸᱫ ᱛᱚ ᱩᱱᱟᱹᱜ ᱵᱚᱸᱜᱟ ᱵᱩᱨᱩ ᱠᱚᱫᱚ ᱦᱟᱸᱜ ᱵᱟᱝ ᱧᱮᱞ ᱦᱩᱭᱩ ᱠᱟᱱᱟ ᱟᱫᱚ ᱡᱟᱹᱱᱤᱡ ᱠᱷᱟᱱ ᱵᱟᱲᱟᱭ ᱢᱮᱱᱟᱜᱼᱟ ᱡᱮ ᱱᱚᱝᱠᱟ ᱡᱟᱸᱦᱟ ᱛᱤᱱᱟᱹᱜ ᱟᱵᱚ ᱥᱮᱨᱣᱟ ᱨᱮᱱᱟᱜ ᱵᱚᱸᱜᱟ ᱵᱩᱨᱩ ᱠᱚ ᱢᱮᱱᱟᱜᱼᱟ᱾ ᱡᱚᱛᱚ ᱠᱚᱜᱮ ᱠᱚ ᱢᱟᱱᱟᱣᱮᱜᱼᱟ ᱟᱫᱚ ᱱᱚᱜᱼᱚᱭ ᱛᱚ ᱱᱮᱥ ᱫᱤᱱ ᱠᱟᱞᱚᱢ ᱠᱷᱚᱱ ᱜᱮ ᱛᱟᱦᱮᱱ ᱦᱳᱭᱳᱜ ᱠᱟᱱᱟ ᱛᱚ ᱮᱱᱛᱮ ᱨᱮᱦᱚᱸ ᱦᱟᱸᱜ ᱟᱹᱣᱨᱤ ᱥᱩᱨᱩᱜ ᱦᱳᱭᱳᱜᱼᱟ ᱛᱚ ᱟᱯᱮ ᱥᱮᱫ ᱫᱚ ᱚᱠᱟ ᱞᱮᱠᱟ? ᱥᱮ ᱚᱠᱟ ᱞᱮᱠᱟ ᱵᱚᱸᱜᱟ ᱵᱩᱨᱩ ᱠᱚ ᱫᱚᱦᱚ ᱟᱹᱜᱩᱭᱮᱜᱼᱟ ᱥᱮᱠᱚ ᱟᱫ ᱟᱹᱜᱩᱭᱮᱫ ᱛᱟᱯᱮ ᱭᱟ᱾
ᱦᱳᱭ ᱜᱚᱝᱠᱮ ᱟᱞᱮ ᱥᱮᱱ ᱫᱚ ᱵᱚᱸᱜᱟᱼᱵᱩᱨᱩ ᱠᱚᱫᱚ ᱦᱟᱸᱜ ᱯᱟᱹᱦᱤᱞ ᱞᱮᱠᱟᱜᱮ ᱧᱮᱞᱚᱜᱚᱜ ᱠᱟᱱᱟ ᱚᱱᱠᱟ ᱟᱹᱨᱩ ᱯᱷᱮᱨᱟᱣ ᱫᱚ ᱦᱟᱸᱜ ᱵᱟᱝ ᱧᱮᱞ ᱟᱠᱟᱱᱟ ᱡᱟᱸᱦᱟ ᱦᱟᱯᱲᱟᱢ ᱠᱚ ᱡᱟᱸᱦᱟ ᱞᱮᱠᱟ ᱠᱚ ᱫᱚᱦᱚ ᱟᱹᱜᱩ ᱠᱟᱜᱼᱟ ᱵᱚᱸᱜᱟᱼᱵᱩᱨᱩ ᱠᱚ᱾ ᱥᱮᱢ ᱱᱚᱝᱠᱟ ᱞᱮᱠᱟ ᱛᱮᱜᱮ ᱦᱟᱸᱜ ᱵᱚᱸᱜᱟ ᱵᱩᱨᱩ ᱠᱚᱫᱚ ᱦᱩᱭᱩᱜ ᱠᱟᱱᱟ ᱟᱞᱮ ᱥᱮᱱ ᱫᱚ᱾ ᱟᱪᱪᱷᱟ ᱛᱟᱦᱚᱞᱮ ᱜᱚᱝᱠᱮ ᱚᱱᱠᱟ ᱟᱫᱚ ᱢᱟ ᱟᱯᱮ ᱥᱮᱱ ᱫᱚ ᱪᱮᱫ ᱠᱚ ᱚᱱᱠᱟ ᱵᱚᱸᱜᱟᱼᱵᱩᱨᱩ ᱠᱚ ᱦᱩᱭᱩᱜ ᱛᱟᱦᱮᱸ?
ᱦᱳᱭ ᱟᱫᱚ ᱵᱚᱸᱜᱟ ᱵᱩᱨᱩ ᱢᱟ ᱱᱚᱜᱼᱚᱭ ᱡᱩᱫᱤᱢ ᱞᱟᱹᱭᱟ ᱟᱵᱚᱣᱟᱜ ᱢᱟ ᱛᱚ ᱠᱚ ᱞᱟᱹᱭᱟ ᱡᱮ ᱵᱟᱝᱢᱟ ᱱᱚᱝᱠᱟ ᱜᱮᱞᱵᱟᱨ ᱪᱟᱸᱫᱳ ᱨᱮᱻ᱾ ᱜᱮᱞᱵᱟᱨ ᱜᱚᱴᱟᱝ ᱜᱮ ᱥᱮ ᱪᱮᱫ ᱞᱮᱠᱟ ᱞᱟᱹᱭ ᱫᱚ ᱟᱭᱢᱟ ᱡᱟᱹᱱᱤᱡ ᱠᱷᱟᱱ ᱟᱭᱢᱟ ᱜᱮ ᱵᱚᱸᱜᱟ ᱵᱩᱨᱩ ᱢᱮᱱᱟᱜ ᱛᱟᱵᱚᱱᱟᱹ ᱾
ᱦᱟᱸ ᱦᱟᱸ ᱦᱟᱸ
ᱟᱫᱚ ᱱᱚᱝᱠᱟ ᱵᱚᱸᱜᱟ ᱵᱩᱨᱩ ᱦᱮᱸ ᱟᱫᱚ ᱯᱩᱭᱞᱳ ᱨᱮᱢᱟ ᱛᱚ ᱦᱮᱸ ᱡᱟᱦᱟᱸ ᱫᱚ ᱟᱵᱚᱣᱟᱜ ᱫᱚ ᱯᱳᱭᱞᱳ ᱫᱚ ᱢᱟᱜᱽ ᱵᱚᱸᱜᱟ ᱠᱟᱱ ᱛᱟᱵᱚᱱᱟ᱾
ᱦᱩᱸ ᱢᱟᱜ ᱢᱟᱜᱽ ᱥᱤᱢ ᱵᱚᱱ ᱡᱚᱢ ᱠᱚᱣᱟ ᱦᱮᱸ ᱵᱟᱝ?
ᱦᱳᱭ
ᱦᱩᱸ ᱦᱩᱸ
ᱢᱟᱜᱽ ᱥᱤᱢ ᱠᱚ ᱡᱚᱢ ᱦᱩᱭᱩᱜᱼᱟ ᱛᱟᱨᱯᱚᱨ ᱫᱚᱻ ᱦᱮᱸ ᱱᱚᱝᱠᱟ ᱵᱟᱦᱟ ᱠᱚ ᱥᱚᱦᱨᱟᱭ ᱠᱚ ᱦᱮᱸ ᱥᱟᱶᱛᱮ ᱱᱚᱝᱠᱟ ᱟᱭᱢᱟ ᱵᱚᱸᱜᱟ ᱵᱩᱨᱩ ᱜᱮ ᱱᱤᱭᱟᱹ ᱜᱷᱟᱹᱲᱤᱡ ᱫᱚᱦᱟᱸᱜ ᱩᱭᱦᱟᱹᱨ ᱫᱚ ᱚᱱᱠᱟ ᱞᱮᱠᱟ ᱫᱚ ᱵᱟᱹᱧ ᱩᱭᱟᱹᱨ᱾ ᱦᱩᱭᱩᱜᱼᱟ ᱛᱚ ᱟᱢ ᱜᱮ ᱞᱟᱹᱭᱢᱮ ᱢᱟᱥᱮ ᱛᱟᱦᱚᱞᱮ ᱚᱠᱟᱮ ᱞᱮᱠᱟ ᱵᱚᱸᱜᱟ ᱵᱩᱨᱩ ᱠᱚ ᱟᱯᱮ ᱥᱮᱫ ᱫᱚᱯᱮ ᱢᱟᱱᱟᱣᱮᱫᱟ ᱥᱮ? ᱛᱤᱱᱟᱹᱜ ᱜᱟᱱ ᱯᱮ ᱢᱟᱱᱟᱣᱮᱫᱼᱟ᱾
ᱦᱳᱭ ᱜᱚᱝᱠᱮ ᱱᱤᱝᱠᱟᱱ ᱦᱚᱲ ᱦᱚᱸᱼᱚᱱ ᱱᱚᱝᱠᱟ ᱞᱮᱠᱟ ᱞᱮᱠᱟᱛᱮ ᱛᱮᱫᱚ ᱵᱚᱸᱜᱟ ᱵᱩᱨᱩ ᱩᱱᱠᱩ ᱫᱚ ᱦᱟᱸᱜ ᱤᱱᱟᱹᱜ ᱜᱟᱱ ᱫᱚ ᱵᱟᱰᱟᱭ ᱵᱟᱹᱱᱩᱜᱼᱟ ᱟᱫᱚ ᱠᱷᱟᱱ ᱫᱚ ᱧᱮᱞᱚᱜᱚᱜ ᱠᱟᱱᱟ ᱡᱮ ᱡᱟᱦᱟᱸ ᱛᱤᱱᱟᱹᱜ ᱟᱵᱚ ᱥᱮᱨᱣᱟ ᱨᱮᱱᱟᱜ ᱵᱚᱸᱜᱟ ᱵᱩᱨᱤ ᱠᱚ ᱠᱟᱱ ᱛᱟᱵᱚᱱᱟ ᱚᱱᱟ ᱠᱚᱫᱚ ᱦᱟᱸᱜ ᱡᱩ ᱚᱠᱛᱚ ᱜᱮ ᱟᱞᱮ ᱠᱚᱫᱚ ᱞᱮ ᱵᱚᱸᱜᱟ ᱵᱩᱨᱩᱜ ᱛᱟᱦᱮᱸ ᱟᱫᱚ ᱚᱱᱠᱟ ᱞᱮᱠᱟ᱾ ᱞᱮᱠᱟᱛᱮᱫᱚ ᱱᱤᱝᱠᱟᱱ ᱦᱚᱲ ᱦᱚᱸ ᱵᱟᱨᱦᱮ ᱨᱮᱜᱮ ᱚᱱᱠᱟ ᱛᱟᱦᱮᱸ ᱦᱩᱭᱩᱜ ᱛᱟᱦᱮᱸᱫ ᱛᱚ ᱚᱱᱠᱟ ᱞᱮᱠᱟᱛᱮᱫᱚ ᱦᱟᱸᱜ ᱵᱚᱸᱜᱟ ᱵᱩᱨᱩ ᱠᱚᱨᱮ ᱥᱩᱨ ᱠᱚᱫᱚ ᱚᱱᱠᱟ ᱞᱮᱠᱟ ᱵᱟᱝ ᱦᱩᱭᱩ ᱟᱠᱟᱱᱟ᱾ ᱟᱫᱚ ᱠᱷᱟᱱ ᱫᱚ ᱚᱱᱟ ᱵᱟᱨᱮ ᱛᱮᱫᱚ ᱦᱟᱸᱜ ᱤᱱᱟᱹᱜ ᱜᱟᱱ ᱫᱚ ᱵᱟᱰᱟᱭ ᱫᱚ ᱵᱟᱹᱱᱩᱜᱼᱟ᱾ ᱦ
ᱦᱩᱸ
ᱟᱪᱪᱷᱟ ᱟᱪᱪᱷᱟ ᱟᱫᱚ ᱜᱚᱝᱠᱮ ᱦᱚᱜᱼᱚᱭ ᱪᱮ ᱵᱚᱸᱜᱟ ᱵᱩᱨᱩ ᱥᱮ ᱮᱱᱮᱡ ᱥᱮᱨᱮᱧ ᱨᱟᱹᱥᱠᱟᱹ ᱠᱚ ᱯᱟᱹᱦᱤᱞ ᱚᱠᱛᱮ ᱡᱟᱦᱟᱸ ᱞᱮᱠᱟ ᱦᱩᱭ ᱦᱩᱭᱩᱜ ᱠᱟᱱ ᱡᱮ ᱛᱟᱦᱚᱞᱮ ᱮᱠᱷᱚᱱ ᱦᱚᱸ ᱟᱯᱮ ᱥᱮᱫ ᱥᱮᱱ ᱫᱚ ᱚᱱᱠᱟ ᱞᱮᱠᱟ ᱜᱮ ᱦᱩᱭᱩᱜ ᱠᱟᱱᱟ ᱥᱮ ᱠᱟᱹᱴᱤᱡ ᱚᱱᱟᱨᱮ ᱮᱱᱮᱡ ᱥᱮᱨᱮᱧ ᱨᱟᱹᱥᱠᱟᱹ ᱠᱚᱨᱮ ᱠᱟᱹᱴᱤᱡ ᱟᱹᱨᱩ ᱯᱷᱮᱨᱟᱣ ᱧᱮᱞᱚᱜ ᱠᱟᱱᱟ?
ᱦᱳᱭ ᱟᱞᱮᱥᱮᱱ ᱫᱚ ᱦᱟᱸᱜ ᱱᱚᱝᱠᱟ᱾ ᱥᱟᱱᱟᱢᱟᱜ ᱵᱚᱸᱜᱟ ᱵᱩᱨᱩ ᱠᱚᱨᱮᱫ ᱫᱚ ᱩᱱᱟᱹᱜ ᱟᱹᱨᱩ ᱯᱷᱮᱨᱟᱣ ᱫᱚ ᱵᱟᱝ ᱧᱮᱞᱚᱜ ᱠᱟᱱᱟ ᱥᱮ ᱚᱱᱠᱟ ᱜᱮ ᱦᱩᱭ ᱤᱫᱤᱜ ᱠᱟᱱᱟ᱾ ᱛᱚ ᱠᱤᱪᱷᱩ ᱠᱤᱪᱷᱩ ᱨᱮᱫᱚ ᱧᱮᱞᱚᱜ ᱠᱟᱱᱟ ᱡᱮ ᱟᱭᱢᱟ ᱜᱮ ᱟᱹᱨᱩ ᱯᱷᱮᱨᱟᱣ ᱦᱩᱭᱩᱜ ᱠᱟᱱᱟ ᱵᱤᱥᱮᱥ ᱠᱟᱭᱛᱮ ᱡᱩᱫᱤ ᱞᱟᱹᱭ ᱜᱟᱱᱚᱜᱼᱟ ᱱᱮᱛᱟᱨ ᱫᱚ ᱟᱵᱚᱨᱮᱱ ᱱᱟᱦᱟᱜ ᱯᱚᱯᱚᱝᱲᱟ ᱠᱚ ᱱᱤᱛᱚᱜ ᱫᱚ ᱰᱤᱡᱤᱴᱟᱞ ᱥᱮᱫ ᱫᱚᱢᱮ ᱟᱹᱰᱤ ᱡᱳᱨ ᱠᱚ ᱞᱟᱦᱟ ᱥᱮᱱᱚᱜ ᱠᱟᱱᱟ ᱛᱚ ᱚᱱᱠᱟᱜᱮ ᱢᱟᱭᱤᱠ ᱵᱚᱥ ᱠᱚᱨᱮᱱᱟᱜ ᱟᱹᱰᱤ ᱡᱳᱨ ᱪᱟᱹᱞ ᱧᱮᱞᱚᱜ ᱠᱟᱱᱟ ᱟᱨᱠᱤ ᱟᱫᱚ ᱜᱚᱝᱠᱤ ᱟᱯᱮ ᱥᱮᱫ ᱫᱚ ᱚᱠᱟᱞᱮᱠᱟ
ᱦᱳᱭ ᱜᱚᱢᱠᱮ ᱱᱤᱛᱚᱜ ᱦᱟᱸᱜ ᱟᱞᱮ ᱥᱮᱱ ᱫᱚ ᱚᱱᱠᱟ ᱞᱮᱠᱟ ᱛᱮᱫᱚ ᱦᱟᱸᱜ ᱠᱟᱹᱴᱤᱡ ᱵᱚᱸᱜᱟ ᱵᱩᱨᱩ ᱠᱚᱨᱮ ᱡᱟᱦᱟᱸ ᱵᱚᱸᱜᱟᱼ ᱵᱩᱨᱩ ᱠᱟᱛᱮᱫ ᱟᱵᱚᱣᱟᱜ ᱡᱟᱦᱟᱸ ᱠᱚ ᱯᱟᱛᱟ ᱥᱮ ᱯᱚᱨᱚᱵᱽ ᱢᱮᱱᱟᱜ ᱛᱟᱵᱚ ᱫᱚ ᱚᱱᱠᱟ ᱞᱮᱠᱟ ᱛᱮᱫᱚ ᱦᱟᱸᱜ ᱟᱞᱮ ᱟᱛᱳ ᱠᱚᱨᱮ ᱫᱚ ᱰᱤᱡᱮ ᱨᱮᱱᱟᱜ ᱥᱮ ᱚᱱᱠᱟ ᱢᱮᱥᱤᱱ ᱵᱚᱠᱥ ᱠᱚᱨᱮᱱᱟᱜ ᱫᱚ ᱪᱚᱞ ᱠᱚ ᱵᱟᱝ ᱧᱮᱞ ᱧᱟᱢ ᱟᱠᱟᱱᱟ ᱦᱟᱸᱜ ᱟᱫᱚ ᱠᱟᱹᱴᱤᱡ ᱚᱱᱠᱟ ᱟᱲᱮ ᱯᱟᱥᱮ ᱟᱛᱳ ᱠᱚᱨᱮ ᱫᱚ ᱧᱮᱞᱚᱜᱚᱜ ᱠᱟᱱ ᱜᱮᱭᱟ ᱟᱫᱚ ᱜᱚᱢᱠᱮ ᱦᱚᱜ ᱚᱭ ᱡᱮ ᱟᱵᱚ ᱵᱚᱸᱜᱟ ᱵᱩᱨᱩ ᱚᱠᱛᱮ ᱨᱮ ᱠᱟᱹᱴᱤᱡ ᱧᱮᱞᱚᱜᱚᱜ ᱠᱟᱱᱟ ᱡᱮ ᱟᱢᱫᱟ ᱵᱷᱮᱜᱟᱨ ᱵᱷᱮᱜᱟᱨ ᱴᱚᱴᱷᱟ ᱠᱚᱨᱮ ᱡᱮ ᱵᱟᱝᱢᱟ ᱦᱚᱸᱜᱼᱚᱭ ᱵᱚᱸᱜᱟᱼᱵᱩᱨᱩ ᱚᱠᱛᱮ ᱡᱟᱦᱟᱸᱨᱮ ᱦᱟᱺᱰᱤ ᱪᱚᱰᱚᱨ ᱨᱮᱱᱟᱜ ᱠᱟᱛᱷᱟ ᱚᱱᱟ ᱠᱚᱨᱮ ᱪᱮᱜ ᱯᱟᱹᱣᱨᱟᱹ ᱵᱚᱱ ᱪᱚᱰᱚᱨᱮᱜ ᱠᱟᱱᱟ ᱛᱚ ᱱᱚᱣᱟ ᱠᱚ ᱵᱟᱨᱮᱛᱮ ᱛᱮ ᱟᱵᱮᱱ ᱠᱟᱹᱴᱤᱡ ᱨᱚᱲ ᱵᱮᱱ ᱥᱮᱢᱟ
ᱦᱳᱭ ᱟᱫᱚ ᱱᱚᱠᱟ ᱟᱵᱚᱣᱟᱜ ᱥᱮᱨᱣᱟ ᱨᱮᱱᱟᱜ ᱢᱟᱛᱚ ᱱᱚᱠᱟ ᱯᱟᱹᱨᱩᱣᱟᱹ ᱥᱮ ᱯᱟᱹᱣᱨᱟᱹ ᱨᱮᱱᱟᱜ ᱫᱚ ᱱᱚᱠᱟ ᱢᱟᱱᱮ ᱩᱱᱟᱹᱜ ᱵᱚᱸᱜᱟ ᱵᱩᱨᱩ ᱠᱷᱮᱛᱨᱮ ᱨᱮᱫᱚ ᱠᱟᱹᱢᱤ ᱨᱮᱱᱟᱜ ᱢᱟ ᱵᱟᱝ ᱠᱟᱱ ᱜᱮᱭᱟ ᱟᱫᱚ ᱟᱵᱚᱣᱟᱜ ᱫᱚ ᱟᱹᱰᱤ ᱥᱮᱫᱟᱭ ᱠᱷᱚᱱ ᱜᱮ ᱡᱟᱦᱟᱸ ᱢᱟᱱᱮ ᱯᱤᱞᱪᱩ ᱨᱟᱥᱟ ᱡᱟᱦᱟᱸ ᱫᱚ ᱦᱟᱺᱰᱤ ᱚᱱᱟ ᱨᱮᱱᱟᱜ ᱜᱮ ᱢᱟᱱᱮ ᱪᱚᱞ ᱫᱚ ᱠᱟᱱᱟ ᱟᱫᱚ ᱱᱮᱛᱟᱨ ᱢᱟ ᱚᱱᱟ ᱦᱚᱸ ᱧᱮᱞᱚᱜ ᱠᱟᱱᱟ ᱡᱟᱦᱟᱸ ᱫᱚ ᱢᱟᱱᱮ ᱯᱟᱹᱣᱨᱟᱹ ᱫᱚ ᱢᱟᱱᱮ ᱦᱟᱺᱰᱤ ᱫᱚ ᱢᱟᱱᱮ ᱥᱩᱫᱷᱩ ᱢᱟᱱᱮ ᱪᱚᱰᱚᱨ ᱨᱮᱜᱮ ᱠᱤᱱᱛᱩ ᱱᱮᱛᱟᱨ ᱢᱟ ᱧᱮᱞᱚᱜ ᱠᱟᱱᱟ ᱟᱹᱰᱤ ᱡᱳᱨ ᱜᱮ ᱦᱮᱸ ᱦᱟᱺᱰᱤ ᱯᱟᱹᱣᱨᱟᱹ ᱟᱵᱚ ᱠᱚ ᱧᱩᱭᱮᱫ ᱛᱟᱵᱚᱱᱟ ᱛᱚ ᱚᱱᱟᱜᱮ ᱚᱠᱟᱞᱮᱠᱟ ᱟᱨᱠᱤ ᱢᱟᱱᱮ ᱪᱮᱫᱟᱜ ᱱᱚᱠᱟ ᱦᱩᱭᱩᱜ ᱠᱟᱱᱟ ᱢᱟ ᱟᱢᱜᱮ ᱠᱟᱹᱴᱤᱡ ᱞᱟᱹᱭ ᱛᱟᱞᱟᱝ ᱢᱮᱥᱮ
ᱦᱳᱭ ᱜᱚᱝᱠᱮ ᱱᱤᱝᱠᱟᱱ ᱦᱚᱲᱟᱜ ᱩᱭᱦᱟᱹᱨ ᱵᱷᱟᱵᱽᱱᱟ ᱫᱚ ᱱᱚᱝᱠᱟᱭ ᱞᱟᱹᱭᱮᱜ ᱠᱟᱱᱟ ᱡᱮ ᱮᱠᱷᱚᱱ ᱫᱚ ᱧᱮᱞᱚᱜᱚᱜ ᱠᱟᱱᱟ ᱦᱚᱸᱜᱼᱚᱭ ᱡᱮ ᱵᱚᱸᱜᱟᱼᱵᱩᱨᱩ ᱠᱚᱨᱮ ᱦᱚᱸ ᱠᱟᱹᱴᱤᱡ ᱚᱱᱟ ᱦᱟᱺᱰᱤ ᱵᱚᱫᱚᱞ ᱛᱮ ᱯᱟᱹᱣᱨᱟᱹ ᱠᱚᱦᱚᱸ ᱠᱚ ᱪᱚᱰᱚᱨ ᱮᱫᱟ ᱛᱚ ᱱᱚᱣᱟ ᱵᱟᱨᱮ ᱛᱮᱫᱚ ᱟᱞᱤᱧ ᱞᱤᱧ ᱞᱟᱹᱭᱟ ᱡᱮ ᱱᱚᱣᱟ ᱫᱚ ᱮᱠᱟᱞᱜᱮ ᱵᱟᱝ ᱵᱮᱥ ᱚᱜ ᱠᱟᱱᱟ ᱡᱮᱦᱮᱛᱩ ᱟᱵᱚ ᱫᱚ ᱟᱹᱰᱤ ᱦᱟᱯᱲᱟᱢ ᱠᱷᱚᱱᱜᱮ ᱦᱟᱺᱰᱤ ᱜᱮ ᱵᱚᱸᱜᱟᱼ ᱵᱩᱨᱩ ᱠᱚᱨᱮ ᱵᱚᱱ ᱪᱚᱰᱚᱨ ᱟᱹᱜᱩ ᱟᱠᱟᱫᱟ ᱛᱚ ᱟᱫᱚ ᱦᱟᱸᱜ ᱟᱵᱮᱱ ᱡᱟᱦᱟᱸ ᱵᱮᱱ ᱞᱟᱹᱭ ᱠᱮᱜ ᱫᱚ ᱡᱮ ᱵᱟᱝᱢᱟ ᱦᱚᱜᱼᱚᱭ ᱟᱫᱚ ᱵᱚᱸᱜᱟᱼ ᱵᱩᱨᱩ ᱢᱟ ᱦᱮᱸ ᱠᱟᱱ ᱜᱮᱭᱟ ᱟᱫᱚ ᱦᱟᱸᱜ ᱦᱚᱸᱜᱼᱚᱭ ᱟᱫᱚ ᱵᱟᱝᱢᱟ ᱟᱵᱚ ᱦᱚᱸ ᱡᱟᱹᱥᱛᱤ ᱧᱚᱜ ᱜᱮ ᱦᱟᱺᱰᱤ ᱯᱟᱹᱣᱨᱟᱹ ᱵᱚᱱ ᱵᱮᱣᱦᱟᱨᱮᱜ ᱠᱟᱱᱟ ᱠᱷᱚᱱ ᱧᱮᱞᱚᱜᱚᱜ ᱠᱟᱱᱟ ᱛᱚ ᱱᱚᱣᱟ ᱫᱚ ᱟᱹᱞᱤᱧ ᱫᱩᱞᱤᱧ ᱢᱚᱱᱮᱭᱟ ᱡᱮ ᱮᱠᱟᱞ ᱜᱮ ᱵᱟᱹᱲᱤᱡᱼᱟ ᱪᱮᱫᱟᱜ ᱥᱮ ᱵᱚᱸᱜᱟ ᱵᱩᱨᱩ ᱥᱟᱨᱮᱡ ᱡᱟᱦᱟᱸ ᱛᱤᱱᱟᱹᱜ ᱦᱟᱺᱰᱤ ᱮᱠᱟᱞ ᱧᱩ ᱛᱮᱱᱟᱜ ᱠᱟᱱᱟ ᱚᱱᱟ ᱠᱚᱢᱟ ᱴᱷᱤᱠ ᱜᱮ ᱢᱤᱜᱵᱟᱨ ᱯᱷᱩᱲᱩᱜ ᱫᱚ ᱦᱚᱭᱛᱳ ᱴᱷᱤᱠᱟᱹᱱ ᱜᱮᱭᱟ ᱛᱚ ᱚᱱᱟ ᱠᱷᱚᱱ ᱧᱮᱞᱚᱜᱚᱜ ᱠᱟᱱᱟ ᱟᱹᱰᱤ ᱡᱟᱹᱥᱛᱤ ᱦᱟᱺᱰᱤ ᱯᱟᱹᱣᱨᱟᱹ ᱧᱩ ᱦᱩᱭᱩᱜ ᱠᱟᱱᱟ ᱛᱚ ᱦᱟᱺᱰᱤ ᱯᱟᱹᱣᱨᱟᱹ ᱧᱩ ᱠᱷᱟᱹᱛᱤᱨ ᱛᱮ ᱟᱢᱫᱟ ᱚᱝᱠᱟ ᱚᱲᱟᱜ ᱠᱚᱨᱮ ᱛᱟᱯᱟᱢ ᱠᱷᱟᱹᱯᱟᱹᱨᱤ ᱮᱸ ᱱᱤᱭᱟᱹᱣ ᱠᱚ ᱟᱢᱫᱟ ᱞᱮᱠᱟᱱ ᱮᱯᱮᱨ ᱦᱮᱲᱮᱜ ᱦᱩᱭᱩᱜ ᱠᱟᱱᱟ ᱚᱱᱟ ᱥᱟᱶ ᱥᱟᱶᱛᱮ ᱦᱚᱲᱢᱚ ᱠᱚᱨᱮᱱᱟᱜ ᱦᱚᱸ ᱟᱢᱫᱟ ᱠᱷᱚᱛᱤ ᱧᱮᱞᱚᱜᱚᱜ ᱠᱟᱱᱟ ᱟᱨ ᱚᱱᱟ ᱠᱷᱟᱹᱛᱤᱨ ᱦᱟᱺᱰᱤ ᱯᱟᱹᱣᱨᱟᱹ ᱠᱷᱟᱹᱛᱤᱨ ᱛᱮ ᱟᱹᱰᱤ ᱚᱱᱟ, ᱥᱚᱢᱟᱡᱽ ᱠᱚᱨᱮ ᱦᱚᱸ ᱱᱟᱥᱮᱱᱟᱜ ᱟᱹᱨᱩᱼ ᱯᱷᱮᱨᱟᱣ ᱫᱚ ᱧᱮᱞᱚᱜᱚᱜ ᱠᱟᱱ ᱜᱮᱭᱟ ᱟᱫᱚ ᱟᱵᱮᱱ ᱜᱮ ᱜᱚᱝᱠᱮ ᱢᱟ ᱱᱚᱣᱟ ᱵᱟᱨᱮ ᱛᱮ ᱪᱮᱫ ᱵᱮᱱ ᱵᱷᱟᱹᱵᱜᱼᱟ ᱠᱟᱹᱴᱤᱡ ᱞᱟᱹᱭ ᱵᱮᱱ ᱥᱮᱢᱟ
ᱦᱳᱭ ᱡᱟᱦᱟᱸᱞᱮᱠᱟ ᱟᱵᱮᱱ ᱵᱮᱱ ᱞᱟᱹᱭ ᱠᱮᱫᱮᱜᱼᱟ ᱡᱮ ᱵᱚᱸᱜᱟ ᱵᱩᱨᱩ ᱢᱟᱛᱚ ᱢᱟᱱᱮ ᱦᱟᱺᱰᱤ ᱯᱟᱹᱣᱨᱟᱹ ᱢᱟᱛᱚ ᱱᱚᱠᱟ ᱵᱚᱸᱜᱟ ᱵᱩᱨᱩ ᱥᱟᱨᱮᱡ ᱦᱟᱺᱰᱤ ᱜᱮ ᱧᱩ ᱫᱚ ᱚᱱᱟ ᱫᱚ ᱴᱷᱤᱠᱟᱹᱱ ᱜᱮᱭᱟ ᱟᱵᱚ ᱥᱮᱜ ᱥᱮᱣᱨᱟ ᱨᱮ ᱥᱮᱨᱣᱟ ᱨᱮᱱᱟᱜ ᱠᱟᱱᱟ
ᱛᱚ ᱢᱮᱱᱠᱷᱟᱱ ᱢᱟ ᱱᱮᱛᱟᱨ ᱢᱟ ᱧᱮᱞᱚᱜ ᱠᱟᱱᱟ, ᱟᱵᱚ ᱢᱟ ᱵᱚᱸᱜᱟ ᱵᱩᱨᱩ ᱵᱮᱜᱚᱨ ᱦᱚᱸ ᱫᱤᱱᱟᱹᱢ ᱫᱤᱱ ᱟᱨᱠᱤ ᱟᱵᱩ ᱟᱹᱛᱩ ᱚᱲᱟᱜ ᱨᱮ ᱱᱚᱠᱟ ᱱᱚᱠᱟ ᱟᱹᱰᱤ ᱡᱟᱹᱰᱤ ᱡᱟᱹᱥᱛᱤ ᱜᱮ ᱦᱟᱺᱰᱤ ᱯᱟᱹᱣᱨᱟᱹ ᱠᱚ ᱧᱩᱭᱮᱜᱼᱟ ᱚᱱᱟ ᱠᱷᱟᱹᱛᱤᱨ, ᱱᱚᱠᱟ ᱨᱳᱜᱽ ᱟᱡᱟᱨ ᱢᱟ ᱦᱮᱸᱜᱮ ᱥᱟᱶᱛᱮ ᱱᱚᱠᱟ ᱜᱷᱟᱨᱚᱸᱡᱽ ᱨᱮ ᱟᱭᱢᱟ ᱞᱮᱠᱟᱱ, ᱮᱸᱴᱠᱮᱴᱚᱬᱮ ᱥᱤᱨᱡᱟᱹᱜ ᱠᱟᱱᱟ ᱥᱮ ᱛᱟᱯᱟᱢ ᱠᱟᱹᱭᱡᱟᱹ ᱠᱷᱟᱹᱯᱟᱹᱨᱤ ᱦᱩᱭᱩᱜ ᱠᱟᱱᱟ᱾ ᱛᱚ ᱚᱱᱟ ᱠᱷᱟᱹᱛᱤᱨ ᱛᱮ ᱟᱹᱞᱤᱧ ᱦᱚᱸ ᱱᱚᱣᱟ ᱫᱚᱞᱤᱧ ᱢᱮᱱᱟ ᱡᱮ, ᱟᱹᱰᱤ ᱡᱟᱹᱥᱛᱤ ᱟᱨᱠᱤ ᱦᱟᱺᱰᱤ ᱯᱟᱹᱣᱨᱟᱹ ᱧᱩ ᱫᱚ ᱵᱟᱝᱜᱮ ᱴᱷᱤᱠᱟ,
ᱦᱳᱭ ᱦᱳᱭ ᱦᱳᱭ,
ᱟᱫᱚ ᱦᱳᱭ ᱜᱚᱝᱠᱮ ᱮᱠᱟᱞᱜᱮ ᱟᱫᱚ ᱚᱝᱠᱟ ᱡᱟᱹᱥᱛᱤ ᱠᱟᱭ ᱫᱚ ᱦᱟᱸᱜ ᱚᱱᱠᱟ, ᱫᱚᱢᱮ ᱜᱮ ᱦᱟᱺᱰᱤ ᱯᱟᱹᱣᱨᱟᱹ ᱧᱮᱞᱚᱜ ᱠᱟᱱᱛᱮ ᱟᱫᱚ ᱦᱟᱸᱜ ᱚᱝᱠᱟ ᱟᱢᱫᱟ ᱠᱤᱪᱷᱩ ᱠᱚ ᱯᱨᱚᱵᱞᱮᱢ ᱠᱚ ᱧᱮᱞᱚᱜᱚᱜ ᱠᱟᱱᱟ ᱦᱮᱸ ᱵᱟᱝ?
ᱦᱳᱹᱭ ᱾
ᱟᱫᱚ ᱜᱚᱢᱠᱮ ᱦᱚᱜᱼᱚᱭ ᱟᱫᱚ ᱱᱟᱦᱟᱜ ᱡᱩᱣᱟᱹᱱ ᱠᱚ ᱡᱟᱦᱟᱸᱭ ᱠᱟᱹᱴᱤᱡ ᱠᱟᱹᱴᱤᱡ ᱯᱚᱼᱯᱚᱝᱲᱟ ᱠᱚ ᱾ ᱦᱮᱸ ᱠᱟᱹᱴᱤᱡ ᱠᱟᱹᱴᱤᱡ ᱡᱟᱦᱟᱸ ᱡᱩᱣᱟᱹᱱ ᱠᱚᱠᱚ ᱮᱠᱷᱚᱱ ᱧᱮᱞᱚᱜ ᱚᱜ ᱠᱟᱱᱟ ᱩᱱᱠᱩ ᱢᱩᱫᱽ ᱨᱮᱦᱚᱸ ᱵᱟᱝ ᱢᱟ ᱾ ᱟᱢᱫᱟ ᱦᱟᱺᱰᱤ ᱯᱟᱹᱣᱨᱟᱹ ᱨᱮᱱᱟᱜ ᱪᱚᱞ ᱟᱹᱰᱤᱜᱮ ᱡᱟᱹᱥᱛᱤᱭ ᱠᱟᱱᱟ ᱟᱫᱚ ᱦᱚᱜᱼᱚᱭ ᱡᱮ ᱱᱚᱣᱟ ᱾ ᱴᱮᱠᱟᱣ ᱫᱟᱨᱟᱢ ᱵᱟᱨᱮᱛᱮ ᱪᱮᱫ ᱠᱚ ᱪᱤᱠᱟᱹ ᱞᱮᱠᱷᱟᱱ ᱱᱚᱣᱟ ᱴᱮᱠᱟ ᱴᱮᱠᱟᱣ ᱫᱟᱨᱟᱢ ᱜᱟᱱᱚᱜᱼᱟ ᱠᱟᱹᱴᱤᱡ ᱱᱚᱣᱟ ᱵᱟᱨᱮ ᱛᱮ ᱠᱟᱹᱴᱤᱡ ᱞᱟᱹᱭᱵᱮᱱ ᱥᱮ ᱢᱟ ᱾
ᱦᱳᱹᱭ ᱟᱫᱚ ᱱᱚᱣᱟ ᱠᱚ ᱴᱮᱠᱟᱣ ᱫᱟᱨᱟᱢ ᱢᱟᱛᱚ ᱾ ᱦᱮᱸ ᱯᱩᱸᱭᱞᱩ ᱨᱮ ᱴᱮᱠᱟᱣ ᱫᱟᱨᱟᱢ ᱾ ᱮ ᱢᱟᱛᱚ ᱱᱤᱛᱚᱜ ᱢᱟᱱᱮ ᱟᱵᱚ ᱡᱟᱦᱟᱸ ᱾ ᱦᱩᱭᱳᱜ ᱠᱟᱱᱟ ᱚᱱᱟ ᱫᱚ ᱱᱤᱡᱮ ᱵᱟᱢ ᱱᱤᱡᱮ ᱛᱮ ᱵᱟᱢ ᱴᱮᱠᱟᱣ ᱫᱟᱨᱟᱢ ᱞᱮᱠᱷᱟᱱ ᱫᱚ ᱟᱢ ᱫᱚ ᱾ ᱛᱮᱫᱚ ᱛᱤᱥ ᱦᱚᱸ ᱵᱟᱢ ᱵᱚᱱᱫᱚᱭᱟ ᱛᱚ ᱚᱱᱟ ᱱᱤᱡᱮᱛᱮ ᱟᱨ ᱱᱤᱡᱮᱛᱮ ᱡᱩᱫᱤ ᱡᱚᱠᱷᱚᱱᱮᱢ ᱴᱮᱠᱟᱣ ᱫᱟᱨᱟᱢᱟ ᱛᱚᱠᱷᱚᱱ ᱜᱮ ᱟᱢᱟᱜ ᱞᱟᱹᱠᱛᱤ ᱦᱤᱡᱩᱜᱼᱟ ᱥᱤᱠᱷᱱᱟᱹᱛ ᱛᱚ ᱢᱟᱱᱮ ᱥᱤᱠᱷᱱᱟᱹᱛ ᱡᱩᱫᱤ, ᱵᱟᱝ ᱛᱟᱸᱦᱮᱱᱟ ᱛᱟᱦᱚᱞᱮ ᱠᱷᱟᱱ ᱫᱚ ᱢᱟᱱᱮ ᱟᱭᱢᱟ ᱞᱮᱠᱟᱱ ᱫᱤᱥ ᱾ ᱦᱩᱫᱤᱥ ᱠᱤ ᱟᱨᱠᱤ ᱟᱢ ᱵᱟᱢ ᱵᱩᱡᱷᱟᱹᱣ ᱫᱟᱲᱮᱭᱟᱜᱼᱟ ᱾ ᱛᱚᱸ ᱤᱧ ᱫᱚᱧ ᱢᱚᱱᱮᱭᱟ ᱡᱮ ᱥᱤᱠᱷᱱᱟᱹᱛ ᱟᱨᱠᱤ ᱟᱹᱰᱤ ᱡᱟᱹᱥᱛᱤ ᱞᱟᱹᱠᱛᱤᱜ ᱠᱟᱱᱟ ᱟᱨᱠᱤ ᱾
ᱦᱳᱭ ᱜᱚᱢᱠᱮ ᱟᱹᱵᱮᱱ ᱡᱟᱦᱟᱸ ᱵᱮᱱ ᱢᱮᱱ ᱠᱟᱫᱟ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱜᱼᱟ ᱾ ᱡᱮ ᱱᱚᱣᱟ ᱡᱩᱫᱤ ᱴᱮᱠᱟᱣ ᱫᱟᱨᱟᱢ ᱜᱟᱱᱚᱜᱼᱟ ᱛᱟᱦᱚᱞᱮ ᱯᱳᱭᱞᱳ ᱢᱟ ᱾ ᱮᱜ ᱱᱤᱡᱮ ᱨᱟᱜ ᱩᱭᱦᱟᱹᱨ ᱵᱷᱟᱵᱽᱱᱟ ᱠᱟᱹᱴᱤᱡ ᱵᱚᱫᱚᱞ ᱞᱟᱜᱟᱜᱼᱟ ᱦᱮᱸᱥᱮ ᱾ ᱟᱨ ᱥᱤᱠᱷᱱᱟᱹᱛ ᱢᱟᱭ ᱾ ᱮᱠᱟᱞ ᱜᱮ ᱞᱟᱹᱠᱛᱤ ᱠᱟᱱᱟ ᱱᱟᱦᱟᱜ ᱡᱩᱜᱽ ᱨᱮ ᱥᱤᱠᱷᱱᱟᱹᱛ ᱵᱮᱜᱚᱨ ᱪᱮᱫ ᱜᱮ ᱵᱟᱝ ᱦᱩᱸᱭᱩᱜᱼᱟ ᱾ ᱟᱨ ᱚᱱᱟ ᱵᱮᱜᱚᱨ ᱟᱹᱞᱤᱧ ᱞᱤᱧ ᱢᱚᱱᱮᱭᱟ ᱛᱷᱚᱲᱟ ᱦᱚᱸᱜᱼᱚᱭ ᱡᱮ ᱾ ᱮᱠᱷᱚᱱᱠᱩ ᱡᱟᱦᱟᱸᱭ ᱠᱚ ᱤᱭᱟᱹ ᱡᱩᱣᱟᱹᱱ ᱠᱚ ᱠᱷᱚᱱ ᱠᱚ ᱡᱟᱦᱟᱭ ᱠᱚ ᱩᱱᱠᱩ ᱠᱟᱹᱴᱤᱡ ᱠᱟᱹᱴᱤᱡ ᱩᱢᱮᱨ ᱠᱷᱚᱱᱜᱮ ᱯᱟᱹᱨᱣᱟᱹ ᱦᱟᱺᱰᱤ ᱠᱚ ᱧᱩᱭᱮᱫᱼᱟ ᱛᱚ ᱚᱱᱟ ᱵᱟᱨᱮ ᱛᱮ ᱾ ᱛᱮ ᱫᱚ ᱟᱨᱞᱤᱧ ᱞᱤᱧ ᱢᱮᱱᱟ ᱚᱲᱟᱜ ᱨᱮᱦᱚᱸ ᱱᱟᱥᱮᱱᱟᱜ ᱾ ᱜᱟᱭᱤᱰ ᱫᱚ ᱠᱚᱨᱟᱣ ᱩᱪᱤᱛ ᱠᱟᱱᱟ ᱾ ᱚᱲᱟᱜ ᱨᱮ ᱱᱟᱜ ᱜᱟᱭᱤᱰ ᱵᱮᱜᱚᱨ ᱾ ᱟᱫᱚ ᱚᱲᱟᱜ ᱨᱮᱱ ᱦᱚᱲ ᱜᱮᱛᱚ ᱜᱤᱫᱽᱨᱟᱹ ᱚᱠᱟ ᱰᱟᱦᱟᱨᱮᱢ ᱩᱫᱩᱜ ᱟᱭᱟ ᱚᱱᱠᱟ ᱛᱮᱜᱮ ᱪᱟᱞᱟᱜᱼᱟ ᱡᱟᱦᱟᱸ ᱾ ᱠᱚ ᱵᱟᱹᱲᱤᱡ ᱮ ᱠᱟᱹᱢᱤᱭᱟ ᱚᱱᱟ ᱫᱚ ᱟᱢ ᱢᱟᱱᱟ ᱵᱟᱨᱚᱱᱮ ᱦᱩᱭᱩᱜ ᱛᱟᱢᱟ ᱦᱮᱸ ᱥᱮ ᱵᱟᱝ ᱾
ᱦᱳᱭ ᱾
ᱦᱳᱭ ᱾ ᱦᱳᱹᱭ ᱟᱫᱚ ᱦᱚᱜᱼᱚᱱ ᱠᱟ ᱱᱚᱝᱠᱟ ᱟᱞᱤᱧ ᱫᱚᱞᱤᱧ ᱵᱷᱟᱹᱵᱤᱭᱟ ᱦᱟᱸᱜ ᱱᱟᱦᱟᱜ ᱟᱫᱚ ᱾ ᱟᱫᱚ ᱮᱠᱷᱚᱱ ᱦᱮᱸ ᱾
ᱟᱯᱮ ᱫᱚ ᱱᱚᱝᱠᱟ ᱢᱟᱱᱮ ᱟᱛᱳ ᱠᱚᱨᱮ ᱱᱚᱝᱠᱟ ᱯᱟᱹᱣᱨᱟᱹ ᱠᱚ ᱪᱚᱸᱫᱟᱭ ᱜᱮᱭᱟ ᱯᱮ ᱥᱮ ᱵᱟᱝ ᱠᱚ ᱾ ᱪᱚᱸᱫᱟᱭ ᱜᱮᱭᱟ ᱾
ᱵᱟᱝ ᱜᱚᱢᱠᱮ ᱯᱟᱹᱦᱤᱞ ᱠᱟᱹᱴᱤᱡ ᱞᱟᱦᱟ ᱧᱚᱜ ᱮᱠᱷᱚᱱ ᱩᱱ ᱚᱠᱛᱚ ᱫᱚ ᱟᱹᱰᱤ ᱚᱱᱟ ᱾ ᱢᱟᱛᱠᱚᱢ ᱯᱟᱹᱣᱨᱟᱹ ᱮᱢᱟᱱ ᱠᱚ ᱪᱚᱸᱫᱟᱭᱮᱫ ᱜᱮ ᱛᱟᱦᱮᱸᱜ ᱟᱫᱚ ᱦᱚᱜᱼ ᱱᱚᱝᱠᱟ ᱟᱢᱫᱟ ᱧᱮᱞᱚᱜᱚ ᱠᱟᱱᱟ ᱡᱮ ᱟᱢᱫᱟ ᱦᱚᱲ ᱠᱚ ᱟᱢᱫᱟ ᱮᱠᱫᱚᱢ ᱟᱹᱰᱤ ᱰᱷᱮᱨ